ᱜᱚᱝᱠᱮ ᱡᱚᱦᱟᱨ ᱜᱮ,
ᱦᱮᱸ ᱡᱚᱦᱟᱨ ᱜᱮ ᱜᱚᱝᱠᱮ ᱟᱨ ᱪᱮᱫ ᱞᱮᱠᱟ ᱱᱟᱯᱟᱭ ᱵᱟᱲᱟ ᱜᱮᱛᱚ?
ᱦᱮᱸ ᱜᱚᱝᱠᱮ ᱱᱤᱛᱚᱜ ᱞᱮᱠᱟ ᱫᱚ ᱱᱟᱦᱟᱸᱜ ᱢᱳᱴᱟᱢᱩᱴᱤ ᱱᱟᱯᱟᱭ ᱵᱟᱲᱟ ᱜᱮ ᱟᱨ, ᱟᱥᱚᱜ ᱟᱹᱞᱤᱧ ᱡᱚᱛᱚ ᱦᱚᱲᱜᱮ ᱱᱟᱯᱟᱭ ᱵᱚᱱ ᱛᱟᱦᱮᱸᱱ ᱢᱟ᱾
ᱦᱳᱭ ᱟᱨ ᱛᱚᱵᱮ ᱜᱚᱝᱠᱮ ᱚᱠᱟ ᱯᱚᱱᱚᱛ ᱠᱷᱚᱱ ᱵᱮᱱ ᱨᱚᱲᱮᱜᱼᱟ?
ᱦᱮᱸ ᱜᱚᱝᱠᱮ ᱟᱹᱞᱤᱧ ᱫᱚ ᱟᱹᱰᱤ ᱱᱚᱣᱟ ᱵᱮᱝᱜᱚᱞ ᱜᱮ ᱟᱪᱪᱷᱟ ᱦᱮᱸ ᱜᱚᱝᱠᱮ, ᱟᱨᱮ ᱚᱠᱟᱞᱮᱠᱟ ᱤᱭᱟᱹ ᱫᱟᱜᱽ ᱡᱟᱹᱲᱤ ᱠᱚᱫᱚ ᱜᱚᱝᱠᱮ ᱚᱠᱟᱞᱮᱠᱟ?
ᱦᱮᱸ ᱟᱞᱮᱥᱮᱜ ᱫᱟᱜᱽ ᱡᱟᱹᱲᱤ ᱛᱷᱚᱲᱟ ᱠᱚᱢ ᱢᱟᱪᱷᱟ ᱜᱮᱭᱟ ᱜᱚᱝᱠᱮ᱾ ᱚᱱᱟᱛᱮ ᱪᱟᱥ ᱤᱫᱤ ᱠᱚᱛᱮ ᱛᱷᱳᱲᱟ ᱜᱟᱱ ᱛᱟᱭᱚᱢ ᱫᱷᱟᱨᱟ ᱦᱩᱭ ᱠᱟᱱᱟ ᱚᱱᱠᱟ ᱫᱟᱜᱽ ᱦᱚᱸ ᱵᱟᱭ ᱫᱟᱜᱽ ᱮ ᱟᱵᱚᱱ ᱠᱟᱱᱟ ᱫᱟᱜᱽ ᱦᱚᱸ ᱵᱟᱭ ᱡᱟᱹᱲᱤᱭᱟᱵᱚᱱ ᱠᱟᱱᱟ ᱟᱨ ᱥᱮ ᱜᱚᱰᱟ ᱠᱚᱦᱚᱸ, ᱯᱟᱲᱟᱜ ᱨᱚᱦᱚᱲ ᱵᱟᱲᱟᱣ ᱠᱟᱱᱟ ᱟᱨ ᱜᱟᱹᱪᱷᱤ ᱠᱚ ᱞᱟᱜᱟᱣ ᱟᱠᱟᱱᱟ ᱚᱱᱟ ᱦᱚᱸ ᱵᱟᱝ ᱞᱟᱹᱴᱩ ᱟᱠᱟᱱᱛᱮ ᱱᱤᱛᱚᱜ ᱫᱚ ᱪᱟᱥᱵᱟᱥ ᱠᱟᱹᱢᱤ ᱫᱚ ᱛᱷᱳᱲᱟ ᱜᱟᱱ ᱴᱷᱟᱹᱨᱤ ᱤᱫᱤᱭ ᱟᱠᱟᱱᱟ ᱟᱞᱮᱥᱮᱜ ᱟᱯᱮᱥᱮᱜ ᱫᱚ ᱪᱮᱫ ᱞᱮᱠᱟ ᱪᱚ?
ᱦᱮᱸ ᱜᱚᱝᱠᱮ ᱟᱞᱮ ᱥᱮᱱ ᱦᱚᱸ ᱫᱟᱜᱽ ᱡᱟᱹᱲᱤ ᱵᱮᱜᱚᱨ ᱟᱵᱚᱣᱟᱜ ᱪᱟᱥ ᱫᱚ ᱱᱟᱦᱟᱸᱜ ᱟᱞᱮ ᱥᱮᱱᱟᱜ ᱫᱚ ᱢᱤᱪᱷᱟᱹ ᱜᱮᱭᱟ᱾ ᱟᱨ ᱢᱳᱴᱟᱢᱩᱴᱤ ᱯᱮ ᱫᱤᱱ ᱦᱩᱭᱱᱟ ᱯᱨᱟᱭ ᱦᱟᱞᱠᱟ ᱦᱟᱞᱠᱟ ᱫᱟᱜᱽ ᱫᱚᱭ ᱟᱬᱜᱚᱣᱟᱞᱮ ᱠᱟᱱ ᱜᱮᱭᱟ ᱚᱱᱠᱟ ᱵᱷᱟᱵᱽ ᱛᱮ ᱫᱚ ᱵᱟᱝᱟ, ᱢᱳᱴᱟᱼᱢᱩᱴᱤ ᱵᱟᱹᱭ ᱠᱷᱮᱛ ᱵᱟᱹᱫᱽ ᱠᱚᱨᱮ ᱡᱩᱫᱤ ᱫᱟᱜᱽ ᱛᱤᱸᱜᱩ ᱜᱚᱫᱚᱜ ᱜᱮᱭᱟ ᱤᱱᱟᱹᱠᱷᱟᱱ ᱫᱚ ᱱᱤᱦᱟᱹᱛ ᱜᱮ ᱨᱚᱦᱚᱭ ᱢᱟ ᱦᱩᱭᱩᱜ ᱜᱮᱭᱟ᱾ ᱛᱚᱞᱟ ᱠᱚᱛᱟᱞᱮ ᱦᱟᱨᱟ ᱜᱚᱫ ᱟᱠᱟᱱ ᱜᱮᱭᱟ ᱦᱮᱸ ᱟᱪᱪᱷᱟ ᱜᱚᱝᱠᱮ ᱡᱟᱜᱮ ᱟᱞᱟᱝ ᱢᱟᱞᱟᱝ ᱜᱚᱞᱯ ᱯᱚᱭᱮᱱ ᱜᱮᱭᱟ ᱦᱟᱳᱭᱥᱮ ᱢᱟᱱᱮ ᱱᱚᱜᱼᱚᱭ ᱡᱮ ᱢᱟᱨᱟᱝ ᱵᱚᱦᱚᱜ ᱥᱮ ᱱᱚᱣᱟ ᱮᱯ ᱨᱮᱱ, ᱞᱟᱹᱴᱩ ᱜᱟᱹᱠᱷᱩᱲᱤᱭᱟᱹᱱ ᱠᱚ ᱩᱱᱠᱩ ᱠᱚ ᱡᱟᱦᱟᱸ ᱴᱟᱭᱤᱢ ᱠᱚ ᱮᱢ ᱠᱟᱱ ᱚᱱᱟ ᱴᱟᱭᱤᱢ ᱵᱷᱤᱛᱤᱨ ᱨᱮ ᱟᱞᱟᱝ ᱢᱤᱫᱴᱤᱡ ᱱᱟᱯᱟᱭ ᱧᱚᱜ ᱥᱟ ᱛᱟᱢ ᱟᱹᱜᱩ ᱠᱟᱛᱮᱜ ᱞᱟᱝ ᱦᱮᱡ ᱞᱮᱱᱠᱷᱟᱱ ᱟᱹᱰᱤ ᱱᱟᱯᱟᱭ ᱦᱩᱭ ᱠᱚᱜ ᱠᱮᱭᱟ ᱟᱨ ᱡᱟᱛᱮ ᱟᱵᱮᱼᱟᱵᱮᱱ ᱦᱚᱸ ᱥᱮ ᱟᱞᱤᱧ ᱦᱚᱸ ᱚᱱᱟ ᱵᱟᱨᱮ ᱛᱮᱞᱤᱧ ᱵᱟᱲᱟᱭ ᱢᱟ ᱚᱱᱟ ᱥᱟᱠᱟᱢ ᱵᱟᱨᱮ ᱛᱮ ᱠᱤᱪᱷᱩ ᱜᱟᱞᱚᱪ ᱫᱟᱲᱮᱭᱟᱜ ᱢᱟᱞᱤᱧ ᱚᱱᱠᱟᱱᱟᱜ ᱢᱤᱫᱴᱤᱡ ᱡᱮ ᱥᱟᱠᱟᱢ ᱟᱹᱜᱩ ᱠᱟᱛᱮᱫ ᱡᱩᱫᱤ ᱟᱵᱮᱱ ᱴᱷᱮᱱ ᱚᱱᱠᱟᱱᱟᱜ ᱢᱤᱫᱴᱤᱡ ᱵᱟᱲᱟᱭ ᱢᱮᱱᱟᱜ ᱠᱷᱟᱱ ᱫᱚ ᱞᱟᱹᱭ ᱥᱚᱫᱚᱨ ᱠᱮᱭᱟ ᱵᱮᱱ᱾
ᱦᱳᱭ ᱜᱚᱝᱠᱮ ᱦᱳᱭ ᱪᱮᱫ ᱠᱚ ᱢᱮᱱᱟ ᱢᱳᱴᱟᱢᱩᱴᱤ ᱜᱚᱝᱠᱮ ᱵᱟᱨᱼᱯᱮ ᱫᱤᱱ ᱯᱟᱞᱚᱢ ᱵᱟᱲᱟᱭᱮᱱᱟ ᱟᱫᱚ ᱠᱤᱪᱷᱩ ᱯᱚᱨᱮ ᱞᱟᱦᱟ ᱛᱤᱨᱤᱥ ᱡᱩᱱ ᱵᱚᱱ ᱢᱟᱱᱟᱣ ᱵᱟᱲᱟ ᱠᱮᱜᱼᱟ ᱥᱮ ᱪᱮᱫ ᱟᱨ ᱛᱤᱨᱤᱥ ᱡᱩᱱ, ᱛᱤᱨᱤᱥ ᱡᱩᱱ ᱞᱟᱜᱟᱭ ᱛᱮ ᱛᱷᱳᱲᱟ ᱜᱟᱱ ᱞᱟᱝ ᱠᱟᱛᱷᱟ ᱞᱮᱱᱠᱟᱱ ᱠᱟᱹᱴᱤᱜ ᱵᱟᱝ ᱜᱟᱱ ᱠᱚᱜᱼᱟ?
ᱦᱮᱸ ᱜᱚᱝᱠᱮ ᱛᱚᱵᱮ ᱩᱱᱟᱹᱜ ᱮᱠᱴᱟ ᱚᱱᱟ ᱫᱤᱠᱭᱮ ᱫᱚ ᱵᱟᱰᱟᱭ ᱵᱟᱹᱱᱩᱜᱼᱟ ᱛᱚᱵᱮ ᱡᱟᱦᱟᱸ ᱛᱤᱱᱟᱹᱜ ᱩᱰᱟᱹᱝ ᱜᱮ ᱵᱟᱰᱟᱭ ᱢᱮᱱᱟᱜᱼᱟ᱾ ᱩᱱᱟᱹᱜ ᱩᱰᱟᱹᱝ ᱫᱚ ᱱᱟᱦᱟᱸᱜ ᱞᱤᱧ ᱞᱟᱹᱭ ᱥᱚᱫᱚᱨ ᱜᱮᱭᱟ᱾
ᱦᱳᱭ ᱦᱮᱸ ᱜᱚᱝᱠᱮ ᱟᱯᱮ ᱥᱮᱫ ᱟᱯᱮ ᱥᱮᱫ ᱪᱮᱫ ᱞᱮᱠᱟ ᱢᱟᱱᱟᱣ ᱦᱩᱭᱱᱟ? ᱚᱱᱟ ᱞᱟᱹᱭ ᱵᱮᱱ ᱟᱨ ᱟᱹᱞᱤᱧ ᱦᱚᱸ ᱟᱹᱞᱤᱧ ᱞᱤᱧ ᱞᱟᱹᱭᱟ ᱟᱞᱮ ᱟᱞᱮ ᱯᱟᱦᱟᱴᱟ ᱱᱟᱠᱷᱟ ᱨᱮ ᱪᱮᱫ ᱞᱮᱠᱟ ᱞᱮ ᱢᱟᱱᱟᱣ ᱠᱮᱜᱼᱟ᱾
ᱟᱪᱪᱷᱟ ᱦᱮᱸ ᱜᱚᱝᱠᱮ ᱱᱤᱦᱟᱹᱛ ᱜᱮ ᱟᱹᱰᱤ ᱡᱚᱛᱷᱟᱛ ᱠᱟᱛᱷᱟ ᱜᱮᱵᱮᱱ ᱢᱮᱱ ᱟᱠᱟᱫᱟ ᱟᱨ᱾ ᱞᱟᱹᱭ ᱦᱚᱸ ᱞᱤᱧ ᱞᱟᱹᱭ ᱜᱮᱭᱟ ᱮ ᱱᱤᱦᱟᱹᱛ ᱜᱮ ᱟᱞᱮ ᱱᱚᱣᱟ ᱯᱟᱦᱴᱟ ᱫᱚ ᱾ ᱯᱮ ᱯᱩᱱ ᱟᱹᱛᱩ ᱦᱚᱲ ᱢᱤᱫ ᱠᱟᱛᱮᱫᱼᱼ ᱢᱤᱫᱴᱷᱮᱱ ᱜᱮ ᱟᱞᱮᱨᱮᱱ ᱢᱩᱴᱷᱟᱹᱱ ᱫᱚ ᱢᱮᱱᱟᱜ ᱠᱤᱱᱟ ᱵᱤᱨ ᱥᱤᱫᱚ ᱠᱟᱹᱱᱦᱩ ᱛᱟᱹᱠᱤᱱ ᱦᱮᱸᱼᱼ
ᱦᱳᱭ
ᱛᱟᱦᱞᱮ ᱚᱸᱰᱮᱜᱮ ᱢᱤᱫᱴᱷᱮᱱ ᱯᱮ ᱯᱩᱱ ᱟᱛᱳ ᱨᱮᱱ᱾ ᱜᱚᱞᱯᱷᱚ ᱜᱚᱴᱟ ᱠᱟᱛᱮᱫ ᱪᱮᱫ ᱞᱮᱠᱟᱼᱼ ᱢᱟᱱᱮ ᱪᱮᱫ ᱞᱮᱠᱟ ᱟᱵᱚ ᱵᱚᱱ ᱵᱚᱸᱜᱟ ᱵᱩᱨᱩᱭᱟ ᱚᱱᱠᱟ ᱢᱤᱫᱴᱤᱡᱼᱼ ᱜᱚᱞᱯᱚ ᱥᱮ ᱜᱟᱞᱚᱪ ᱚᱱᱠᱟᱱᱟᱜ ᱢᱤᱫᱴᱤᱡ ᱦᱩᱭ ᱠᱟᱛᱮᱫᱼᱼ ᱥᱮᱛᱟᱜ ᱨᱮ ᱩᱢ ᱵᱟᱲᱟ ᱠᱟᱛᱮᱫ ᱛᱤᱥᱮᱼᱼ ᱟᱭᱳ ᱠᱚᱫᱚ ᱥᱮ ᱢᱟᱹᱭ ᱛᱟᱠᱚ ᱥᱮ ᱫᱤᱫᱤ ᱛᱮᱠᱚ ᱩᱱᱠᱩ ᱠᱚᱫᱚ ᱵᱟᱸᱫᱮ ᱵᱟᱲᱟ ᱠᱟᱛᱮᱫ ᱛᱤᱱᱟᱹᱜ ᱟᱛᱩ ᱨᱮᱼᱼ ᱦᱟᱨᱛᱟ ᱛᱮ ᱫᱟᱞᱚᱵ ᱟᱠᱟᱱ ᱛᱩᱢᱫᱟᱹᱜ ᱴᱟᱢᱟᱠ ᱚᱱᱟ ᱠᱚ ᱜᱚᱜ ᱛᱟᱨᱟ ᱠᱟᱛᱮᱫ ᱞᱮᱼᱼ ᱥᱮᱴᱮᱨᱮᱱᱟ ᱾
ᱦᱳᱭ
ᱥᱮᱴᱮᱨᱮᱱ ᱛᱟᱭᱚᱢ ᱠᱷᱟᱱ ᱜᱮᱼᱼ ᱵᱚᱸᱜᱟ ᱵᱩᱨᱩ ᱥᱮ ᱚᱱᱠᱟ ᱵᱤᱨ ᱥᱤᱫᱩ ᱠᱟᱹᱱᱩ ᱛᱟᱹᱠᱤᱱ᱾ ᱜᱟᱞᱟᱝ ᱟᱠᱟᱫ ᱦᱟᱨ ᱢᱟᱞᱟ ᱞᱮ ᱟᱞᱮ ᱟᱨᱣᱟᱫ ᱠᱤᱱᱟᱹ᱾
ᱦᱳᱭ
ᱤᱱᱟᱹ ᱛᱟᱭᱚᱢ ᱚᱱᱠᱟᱟᱜᱮ᱾ ᱵᱤᱨ ᱥᱤᱫᱩ ᱠᱟᱹᱱᱩ ᱨᱮᱱ ᱢᱟᱨᱟᱝ ᱢᱟᱨᱟᱝ ᱵᱷᱚᱠᱛᱚ ᱠᱚ ᱥᱮ ᱚᱱᱠᱟᱱ ᱢᱤᱫᱴᱮᱱ ᱜᱟᱹᱠᱷᱩᱲᱤᱭᱟᱹᱟᱱ ᱠᱚ᱾ ᱟᱹᱰᱤ ᱪᱮᱦᱨᱟ ᱢᱤᱫᱴᱤᱡ ᱩᱱᱠᱤᱱ ᱵᱟᱨᱮᱛᱮ ᱢᱤᱫᱴᱤᱡ ᱠᱟᱹᱦᱱᱤ ᱚᱱᱠᱟᱱᱟᱜ ᱠᱚ ᱞᱟᱹᱭ ᱥᱚᱫᱚᱨᱟᱜ ᱞᱮᱭᱟ᱾ ᱩᱱᱟᱹᱜ ᱮᱴᱟ ᱚᱱᱟ ᱠᱟᱹᱱᱤ ᱱᱤᱭᱮ ᱫᱚ ᱵᱟᱰᱟᱭ ᱵᱟᱝ ᱛᱟᱦᱮᱸ ᱠᱟᱱᱟ ᱡᱟᱥᱴᱼᱼ ᱦᱮᱸ ᱱᱤᱛᱚᱜ ᱩᱱᱠᱩ ᱠᱚ ᱟᱸᱡᱚᱢᱟᱜ ᱞᱮᱛᱮ ᱠᱤᱪᱷᱩ ᱵᱟᱝ ᱠᱤᱪᱷᱩ ᱫᱚ ᱱᱟᱼᱼ ᱵᱚᱦᱚᱜ ᱨᱮᱥᱮ ᱟᱵᱚᱣᱟᱜ ᱢᱚᱱᱮᱨᱮ ᱵᱚᱞᱚᱭᱮᱱᱟ᱾
ᱦᱳᱭ
ᱛᱚᱵᱮ ᱩᱱᱠᱩ ᱠᱚᱦᱚᱸ ᱟᱹᱰᱤ ᱟᱹᱰᱤ ᱥᱟᱨᱦᱟᱣ ᱞᱤᱧ ᱮᱢᱟ ᱠᱚᱣᱟ᱾ ᱦᱮ ᱛᱟᱯᱚᱨ ᱚᱱᱠᱟᱱᱟᱜ ᱢᱤᱫᱴᱤᱡ ᱚᱱᱠᱟᱱᱟᱜ ᱯᱨᱟᱭ ᱟᱹᱰᱤ ᱡᱟᱭᱜᱟᱨᱮ ᱚᱱᱠᱟᱱᱟᱜᱼᱼ ᱟᱭᱳᱡᱚᱱ ᱠᱚᱠᱚ ᱫᱚᱦᱚ ᱵᱟᱲᱟ ᱟᱠᱟᱫ ᱜᱮᱭᱟ ᱠᱤᱱᱛᱩ ᱟᱞᱮ ᱫᱚ ᱚᱱᱟ ᱠᱚᱫᱚ ᱵᱟᱞᱮ ᱫᱚᱦᱚ ᱟᱠᱟᱫ ᱜᱮᱭᱟ᱾ ᱟᱫᱚ ᱚᱱᱠᱟᱜᱮ ᱯᱩᱱ ᱯᱮ ᱯᱩᱱ ᱟᱹᱛᱩ ᱠᱷᱚᱱᱟᱜ ᱥᱟᱸᱜᱮ ᱛᱩᱢᱫᱟᱹᱜ ᱴᱟᱢᱟᱠ ᱟᱹᱜᱩ ᱠᱟᱛᱮᱫᱼᱼ ᱵᱟᱵᱟ ᱠᱚ ᱥᱮ ᱟᱭᱳ ᱛᱟᱠᱚ ᱥᱮ ᱫᱤᱫᱤ ᱛᱟᱠᱚ ᱩᱱᱠᱩ ᱠᱚ ᱢᱤᱫ ᱥᱟᱶᱛᱮ ᱟᱹᱰᱤ ᱢᱚᱡᱽᱼᱼ ᱨᱚᱢ ᱡᱷᱚᱢ ᱛᱩᱢᱫᱟᱹᱜ ᱴᱟᱢᱟᱠ ᱨᱩ ᱥᱟ ᱨᱩ ᱠᱟᱛᱮᱫ ᱞᱮ ᱟᱸᱫᱳᱲ ᱠᱮᱫ ᱠᱤᱱᱟᱹ᱾
ᱦᱳᱭ ᱟᱹᱰᱤ ᱱᱟᱯᱟᱭ ᱜᱚᱢᱠᱮ ᱟᱹᱰᱤ ᱱᱟᱯᱟᱭ ᱵᱤᱱ ᱞᱟᱹᱭ ᱠᱮᱜᱼᱟ ᱟᱨᱼᱼ ᱟᱞᱮ ᱯᱟᱦᱴᱟ ᱥᱮᱫ ᱞᱮᱠᱟ ᱛᱮᱫᱚ ᱮᱱᱛᱮᱫ ᱟᱞᱮ ᱢᱟ᱾ ᱦᱩᱞ ᱫᱤᱥᱚᱢ ᱦᱩᱞᱜᱟᱹᱨᱭᱟᱹ ᱟᱞᱮᱢᱟ ᱦᱩᱞ ᱫᱤᱥᱚᱢ ᱯᱟᱦᱴᱟ ᱥᱮᱱ ᱠᱷᱚᱱ ᱜᱮᱞᱤᱧ ᱨᱚᱲᱮᱫᱼᱟ᱾ ᱱᱚᱜ-ᱚᱭ ᱡᱷᱟᱲᱠᱷᱚᱸᱰ ᱯᱚᱱᱚᱛ ᱠᱷᱚᱱ᱾ ᱟᱫᱚ ᱡᱟᱦᱟᱸ ᱞᱮᱠᱟ ᱱᱚᱰᱮ ᱟᱞᱮ ᱥᱩᱨ ᱨᱮᱼᱼ ᱥᱤᱫᱩ ᱠᱟᱱᱦᱩ ᱡᱟᱱᱟᱢ ᱡᱟᱭᱜᱟ ᱱᱚᱸᱰᱮ ᱫᱚ ᱠᱟᱪᱷᱮ ᱜᱮᱭᱟ ᱠᱩᱲᱤᱭᱚ ᱛᱤᱨᱤᱥ ᱠᱤᱞᱳᱢᱤᱴᱟᱨ ᱞᱮᱠᱟ ᱦᱩᱭᱩᱜᱼᱟ᱾ ᱟᱞᱮ ᱫᱚᱞᱮ ᱪᱟᱞᱟᱣ ᱞᱮᱱᱟ ᱟᱹᱛᱩ ᱜᱟᱶᱛᱟ ᱥᱮᱫ ᱠᱷᱚᱱ ᱦᱚᱸᱠᱚ ᱪᱟᱞᱟᱣ ᱞᱮᱱᱟ ᱱᱚᱰᱮ ᱠᱷᱚᱱ ᱦᱚᱸ᱾ ᱟᱨ ᱟᱹᱞᱤᱧ ᱫᱚ ᱠᱚᱞᱮᱡ ᱤᱭᱩᱱᱤᱵᱷᱟᱨᱥᱤᱴᱤ ᱠᱷᱚᱱᱞᱤᱧ ᱪᱟᱞᱟᱣ ᱞᱮᱱᱟ, ᱟᱨ ᱤᱥᱠᱩᱞ ᱠᱚᱨᱮ ᱠᱷᱚᱱ ᱦᱚᱸᱠᱚ ᱪᱟᱞᱟᱣ ᱞᱮᱱᱟ, ᱟᱫᱚ ᱚᱱᱠᱟ ᱜᱤ ᱥᱮᱛᱟᱜ ᱨᱮ ᱛᱳᱯᱳᱱ ᱵᱟᱲᱟ ᱠᱟᱛᱮᱜ ᱦᱮᱸᱜ ᱞᱩᱜᱽᱲᱤ ᱫᱷᱩᱛᱤ ᱠᱟᱛᱮᱜ ᱦᱮᱸ ᱪᱮᱫ ᱠᱩ ᱢᱮᱱᱟ ᱪᱟᱞᱟᱣ ᱦᱩᱭ ᱞᱮᱱᱟᱞᱮ ᱟᱞᱮ ᱠᱚᱞᱮᱡ ᱯᱟᱦᱟᱴᱟ ᱥᱮᱱ ᱠᱷᱚᱱᱟᱜ, ᱟᱨ ᱚᱸᱰᱮ ᱟᱹᱰᱤ ᱟᱭᱢᱟ ᱠᱩ ᱥᱚᱝᱠᱷᱮ ᱨᱮᱠᱚ ᱡᱟᱨᱣᱟ ᱞᱮᱱᱟ ᱚᱸᱰᱮ ᱵᱷᱚᱜᱽᱱᱟᱰᱤ ᱨᱮ, ᱟᱨ ᱡᱟᱦᱟᱸ ᱞᱮᱠᱟ ᱵᱚᱱ ᱢᱮᱱ ᱠᱮᱭᱟᱜ ᱛᱮ ᱛᱤᱨᱤᱥ ᱡᱩᱱ ᱢᱟᱦᱟ ᱦᱤᱞᱳᱜ ᱢᱟ ᱨᱮᱞᱤ ᱞᱮᱠᱟ ᱦᱩᱭᱩᱜᱼᱟ, ᱟᱫᱚ ᱚᱱᱟ ᱞᱮᱠᱟᱜᱮ ᱠᱚᱨᱟᱣ ᱦᱩᱭᱱᱟ ᱚᱸᱰᱮ᱾ ᱢᱟᱱᱮ ᱯᱟᱸᱪ ᱠᱟᱹᱴᱷᱭᱟᱹ ᱠᱷᱚᱱ ᱵᱷᱚᱜᱽᱱᱟᱰᱤ ᱦᱟᱹᱵᱤᱡ ᱨᱮᱞᱤ ᱞᱮᱠᱟ ᱠᱚᱨᱟᱣ ᱦᱩᱭᱱᱟ, ᱟᱨ ᱟᱭᱢᱟ ᱢᱟᱪᱮᱫ ᱜᱚᱢᱠᱮ ᱠᱚᱠᱚ ᱛᱟᱦᱮᱸ ᱠᱟᱱᱟ ᱟᱨ ᱱᱮᱛᱟ ᱠᱚᱠᱚ ᱛᱟᱦᱮᱸ ᱠᱟᱱᱟ ᱟᱨ ᱚᱱᱟ ᱠᱚᱨᱮᱱ ᱜᱟᱹᱠᱷᱩᱲᱤᱭᱟᱹ ᱠᱚᱠᱚ ᱛᱟᱦᱮᱸ ᱠᱟᱱᱟ ᱟᱹᱭᱩᱨ ᱵᱟᱞᱟ ᱠᱚᱠᱚ ᱛᱟᱦᱮᱸ ᱠᱟᱱᱟ, ᱟᱨ ᱟᱹᱰᱤ ᱥᱟᱸᱜᱮ ᱠᱚ ᱡᱟᱣᱣᱟ ᱞᱮᱱᱟ, ᱟᱯᱮ ᱵᱟᱝᱜᱟᱞ ᱯᱚᱱᱚᱛ ᱠᱷᱚᱱ ᱦᱚᱸᱠᱚ ᱦᱮᱡ ᱞᱮᱱᱟ, ᱟᱨ ᱵᱤᱦᱟᱨ ᱯᱚᱱᱚᱛ ᱠᱷᱚᱱ ᱦᱚᱸ ᱟᱨ ᱩᱲᱤᱥᱥᱟ ᱯᱟᱦᱴᱟ ᱠᱷᱚᱱ ᱦᱚᱸᱠᱚ ᱦᱮᱡ ᱞᱮᱱᱟ ᱟᱨ ᱟᱞᱮ ᱱᱚᱣᱟ ᱡᱷᱟᱲᱠᱷᱚᱸᱰ ᱯᱚᱱᱚᱛ ᱠᱷᱚᱡ ᱫᱚ ᱡᱟᱹᱥᱛᱤ ᱜᱮᱠᱚ ᱡᱟᱨᱣᱟ ᱞᱮᱱᱟ, ᱟᱨ ᱟᱹᱰᱤ ᱢᱚᱡᱽ ᱜᱤ ᱦᱩᱭᱱᱟ ᱚᱸᱰᱮ ᱡᱟᱦᱟᱸ ᱞᱮᱠᱟ ᱢᱟᱞᱟ ᱢᱟᱞᱟᱣᱟ ᱟᱛᱮ ᱞᱚᱴᱟ ᱫᱟᱜ ᱟᱛᱮ ᱪᱩᱢᱟᱹᱲᱟ ᱦᱩᱭᱱᱟ ᱟᱨ ᱟᱹᱰᱤ ᱠᱟᱡᱟᱠ ᱢᱟᱱ ᱢᱟᱱᱚᱛ ᱦᱩᱭᱱᱟ᱾ ᱟᱨ ᱟᱹᱰᱤ ᱱᱟᱯᱟᱭ ᱜᱮ ᱟᱹᱞᱤᱧᱟᱜ ᱟᱴᱠᱟᱨ ᱞᱮᱠᱟ ᱟᱹᱰᱤ ᱱᱟᱯᱟᱭ ᱜᱤ ᱢᱟᱱᱟᱣ ᱦᱩᱭᱱᱟ᱾ ᱟᱨ ᱪᱮᱫ ᱠᱩ ᱢᱮᱱᱟ ᱛᱷᱚᱲᱟ ᱜᱟᱱ ᱛᱤᱠᱤᱱ ᱵᱮᱲᱟ ᱥᱤᱛᱩᱝ ᱡᱟᱹᱥᱛᱤ ᱛᱟᱦᱮᱸ ᱞᱮᱱᱛᱮ ᱛᱷᱚᱲᱟ ᱜᱟᱱ ᱚᱥᱩᱵᱤᱫᱷᱟ ᱦᱩᱭᱮᱱᱟ᱾ ᱵᱷᱤᱲ ᱵᱷᱟᱲ ᱨᱮ ᱛᱤᱯᱤᱫ ᱛᱟᱯᱟᱢ ᱠᱚ ᱦᱩᱭ ᱵᱟᱲᱟᱭᱮᱱᱟ᱾ ᱟᱫᱚ ᱪᱮᱜ ᱠᱚ ᱢᱮᱱᱟ ᱱᱮᱠᱟ ᱢᱟ ᱦᱩᱭᱩᱜ ᱛᱟᱵᱚᱱ ᱜᱮ ᱦᱮᱸ᱾ ᱱᱚᱣᱟ ᱠᱚ ᱢᱟᱦᱟ ᱥᱳᱢᱳᱭ ᱨᱮᱢᱟ ᱮᱛᱮᱜ ᱟᱭᱢᱟ ᱵᱚᱱ ᱡᱟᱨᱣᱟᱜ ᱛᱮ ᱚᱝᱠᱟ ᱫᱚ ᱦᱩᱭᱩᱜ ᱜᱮᱭᱟ ᱟᱫᱚ ᱟᱹᱰᱤ ᱟᱞᱮ ᱥᱮᱫ ᱫᱚ ᱟᱹᱰᱤ ᱱᱟᱯᱟᱭ ᱜᱮᱞᱮ ᱛᱟᱵ ᱵᱟᱲᱟ ᱠᱮᱜᱼᱟ ᱾ ᱡᱮᱞᱠᱟ ᱟᱵᱮ ᱵᱮᱱ ᱞᱟᱹᱭ ᱠᱮᱜᱼᱟ ᱟᱞᱮ ᱥᱮᱫ ᱦᱚᱸ ᱾ ᱟᱞᱮ ᱱᱤᱭᱚᱢ ᱞᱮᱠᱟ ᱱᱚᱸᱰᱮ ᱦᱩᱞᱜᱟᱹᱨᱤᱭᱟᱹ ᱤᱭᱟ ᱠᱚᱣᱟᱜ ᱚᱠᱟ ᱢᱟᱭᱟᱢ ᱵᱟᱦᱟ ᱠᱚ ᱮᱢ ᱞᱮᱫ ᱚᱱᱟ ᱫᱤᱥᱟᱹᱛᱮ᱾ ᱟᱹᱰᱤ ᱢᱚᱡᱽ ᱜᱮᱞᱮ ᱢᱟᱱᱟᱣ ᱵᱟᱛᱟᱣ ᱠᱮᱫᱼᱟ ᱾
ᱦᱮᱸ ᱜᱚᱝᱠᱮ ᱾ ᱟᱹᱰᱤ ᱱᱟᱯᱟᱭ ᱵᱮᱱ ᱞᱟᱹᱭ ᱥᱚᱫᱚᱨᱟᱜ ᱞᱤᱧᱟ ᱟᱹᱰᱤ ᱨᱟᱹᱥᱠᱟᱹ ᱞᱤᱧ ᱵᱩᱡᱷᱟᱹᱣᱮᱫ ᱠᱮᱜ-ᱟ, ᱟᱵᱮᱱᱟᱜ ᱠᱟᱛᱷᱟ ᱟᱸᱡᱚᱢ ᱠᱟᱛᱮᱫ ᱟᱹᱰᱤ ᱟᱭᱢᱟ ᱟᱭᱢᱟ ᱥᱟᱨᱦᱟᱣ᱾
ᱦᱮᱸ ᱚᱱᱟᱛᱮ ᱟᱹᱞᱤᱧ ᱫᱚᱥᱟᱨ ᱨᱮ ᱟᱨᱚᱞᱤᱧ ᱞᱟᱹᱭᱟ ᱱᱚᱜᱼᱚᱭ ᱡᱮ ᱟᱵᱚ ᱵᱤᱨ ᱥᱤᱫᱩ ᱠᱟᱱᱩ ᱱᱤᱭᱮ ᱮᱸ ᱟᱵᱚ ᱢᱤᱫᱴᱤᱡ ᱜᱚᱨᱚᱵᱟᱱ ᱡᱤᱱᱤᱥ ᱠᱟᱱ ᱛᱟᱵᱚᱱᱟ ᱠᱟᱨᱚᱱ ᱩᱱᱠᱤᱱ ᱟᱵᱚ ᱠᱷᱟᱹᱛᱤᱨ ᱥᱮ ᱟᱵᱚᱨᱮᱱ ᱩᱱ ᱚᱠᱛᱚ ᱨᱮᱱ ᱡᱟᱦᱟᱸ ᱛᱤᱱᱟᱹᱜ ᱥᱟᱱᱛᱟᱲ ᱦᱚᱯᱚᱱ ᱠᱚ ᱠᱚ ᱛᱟᱦᱮᱸ ᱞᱮᱱᱟ ᱩᱱᱠᱩ ᱠᱚ ᱢᱤᱫ ᱜᱚᱞᱯᱷᱚ ᱜᱚᱴᱟ ᱠᱟᱛᱮᱫ ᱪᱮᱨᱦᱟ ᱥᱟᱹᱦᱤᱡ ᱵᱤᱨ ᱥᱤᱫᱩ ᱠᱟᱹᱱᱩ ᱟᱹᱭᱩᱨ ᱥᱩᱛᱩᱜ ᱠᱟᱛᱮᱫ ᱩᱱᱠᱩ ᱟᱹᱠᱤᱱᱟᱜ ᱛᱟᱲᱟᱢ ᱰᱟᱦᱟᱨᱮ ᱜᱚᱲᱚ ᱥᱚᱯᱚᱦᱚᱫ ᱠᱚ ᱮᱢ ᱠᱮᱫᱟ ᱩᱱᱠᱩ ᱠᱚ ᱡᱟᱦᱟᱸ ᱛᱤᱱᱟᱹᱜ ᱵᱤᱨ ᱥᱤᱫᱷᱩ ᱠᱟᱱᱩ ᱥᱟᱞᱟᱜ ᱥᱟᱹᱦᱤᱫ ᱟᱠᱟᱱ ᱠᱚ ᱩᱱᱠᱩ ᱠᱚᱣᱟᱜᱞᱤᱧ ᱡᱚᱛᱚ ᱟᱭᱢᱟ ᱟᱭᱢᱟ ᱥᱟᱨᱦᱟᱣ ᱞᱤᱧ ᱮᱢᱟ ᱠᱚᱣᱟ ᱥᱟᱶᱛᱮ ᱜᱚᱰ ᱡᱚᱦᱟᱨ ᱦᱚᱞᱤᱧ ᱮᱢᱟ ᱠᱚᱣᱟ ᱾
ᱦᱮᱸ, ᱩᱱᱠᱩ ᱤᱠᱟᱹ ᱛᱮᱜᱮ ᱟᱵᱚ ᱛᱮᱸᱦᱤᱧ ᱱᱚᱣᱟ ᱫᱷᱟᱹᱲᱤ ᱫᱷᱩᱨᱛᱤ ᱨᱮ ᱯᱟᱞᱮ ᱢᱮᱱᱟᱜ ᱟᱠᱟᱫ ᱵᱚᱱᱟ ᱟᱨ ᱵᱟᱝᱠᱷᱟᱱ ᱩᱱᱠᱤᱱ ᱡᱩᱫᱤ ᱱᱤᱦᱟᱹᱛ ᱛᱮ ᱩᱱᱠᱤᱱ ᱡᱩᱫᱤ ᱱᱚᱣᱟ ᱥᱤᱫᱽᱫᱷᱟᱱ ᱥᱮ ᱱᱚᱣᱟ ᱨᱟᱭ ᱡᱩᱫᱤ ᱵᱟᱠᱤᱱ ᱦᱟᱛᱟᱣ ᱠᱮᱭᱟ ᱱᱤᱭᱟᱹᱛᱮ ᱡᱟᱹᱱᱤᱡ ᱟᱵᱚ ᱫᱚ ᱮᱠᱟᱞᱜᱮ ᱢᱟᱱᱮ ᱱᱚᱣᱟ ᱟᱵᱚ ᱥᱟᱱᱛᱟᱲ ᱢᱟᱹᱱᱢᱤ ᱢᱮᱱᱛᱮ ᱡᱟᱹᱱᱤᱡ ᱵᱚᱱ ᱢᱩᱪᱷᱟᱹᱣ ᱪᱟᱵᱟ ᱠᱚᱜ ᱠᱮᱭᱟ᱾
ᱦᱳᱭ ᱦᱳᱭ ᱜᱚᱝᱠᱮ ᱟᱹᱰᱤ ᱱᱟᱯᱟᱭ ᱵᱤᱱ ᱞᱟᱹᱭ ᱠᱮᱜᱼᱟ᱾ ᱪᱮᱫ ᱠᱚ ᱢᱮᱱᱟ ᱡᱟᱦᱟᱸ ᱞᱮᱠᱟᱱᱟᱜ ᱟᱹᱞᱤᱧ ᱟᱹᱞᱤᱧᱟᱜ ᱵᱟᱰᱟᱭ ᱞᱮᱠᱟᱛᱮ ᱟᱞᱮᱨᱮᱱ ᱦᱟᱯᱲᱟᱢ ᱠᱚ ᱠᱚ ᱞᱟᱹᱭ ᱟᱠᱟᱫ ᱞᱮᱠᱟᱛᱮ ᱟᱞᱮ ᱨᱮᱱ ᱜᱚᱲᱚᱢ ᱦᱟᱲᱟᱢ ᱠᱚᱠᱚ ᱞᱟᱹᱭ ᱵᱟᱲᱟᱣ ᱟᱠᱟᱫ ᱠᱟᱛᱷᱟ ᱞᱮᱠᱟᱛᱮ ᱩᱝᱠᱩ ᱫᱚ ᱯᱟᱪᱮᱫ ᱠᱚ ᱫᱤᱥᱟᱹᱣ ᱟᱠᱟᱫᱟ᱾ ᱟᱨ ᱩᱱᱠᱩ ᱫᱚᱠᱚ ᱧᱮᱞ ᱞᱮᱜᱼᱟ ᱱᱚᱣᱟ ᱠᱚ ᱜᱷᱚᱴᱚᱱᱟ ᱠᱚ ᱡᱟᱦᱟᱸ ᱞᱮᱠᱟ ᱤᱝᱨᱮᱡᱽ ᱥᱟᱥᱚᱱ ᱦᱩᱭᱩᱜ ᱠᱟᱱ ᱛᱟᱦᱮᱱᱟ᱾ ᱯᱟᱹᱦᱤᱞ ᱨᱮ ᱩᱱ ᱥᱚᱢᱚᱭ ᱵᱨᱤᱴᱤᱥ ᱥᱚᱨᱠᱟᱨ ᱠᱚ ᱛᱟᱦᱮᱸ ᱠᱟᱱᱟ ᱵᱨᱤᱴᱤᱥ ᱤᱝᱨᱚᱡᱽ ᱠᱚ ᱛᱟᱦᱮᱸ ᱠᱟᱱᱟ ᱾ ᱩᱱ ᱥᱚᱢᱚᱭ ᱟᱵᱚᱨᱮᱱ ᱦᱩᱞᱜᱟᱹᱨᱤᱭᱟᱹ ᱠᱚ ᱦᱩᱞ ᱫᱚ ᱱᱚᱣᱟ ᱛᱮᱠᱚ ᱮᱦᱚᱵ ᱠᱮᱫᱟ ᱡᱮ ᱟᱵᱚ ᱟᱵᱚ ᱦᱚᱲ ᱪᱮᱛᱟᱱ ᱨᱮ ᱩᱱᱠᱩ ᱵᱨᱤᱴᱤᱥ ᱫᱚ ᱟᱹᱰᱤ ᱡᱟᱹᱥᱛᱤ ᱴᱮᱠᱥ ᱠᱚᱠᱚ ᱦᱟᱛᱟᱣᱮᱫ ᱠᱟᱱ ᱛᱟᱦᱮᱱᱟ ᱟᱹᱰᱤ ᱡᱟᱹᱥᱛᱤ ᱞᱚᱜᱚᱱ ᱠᱚᱠᱚ ᱦᱟᱛᱟᱣᱮᱫ ᱠᱟᱱ ᱛᱟᱦᱮᱱᱟ᱾ ᱟᱹᱰᱤ ᱫᱚᱵᱚᱲ ᱠᱚ ᱦᱟᱛᱟᱣ ᱦᱟᱛᱟᱣᱮᱫ ᱠᱟᱱ ᱛᱟᱦᱮᱱᱟ ᱟᱨ ᱟᱵᱚᱨᱮᱱ ᱵᱟᱹᱦᱩ ᱠᱚ ᱥᱚᱝᱜᱮ ᱵᱤᱴᱤ ᱠᱚ ᱥᱚᱸᱜᱮ ᱟᱹᱰᱤ ᱠᱚ ᱱᱟᱦᱟᱪᱟᱨᱮᱫ ᱠᱟᱱ ᱛᱟᱦᱮᱱᱟ ᱟᱫᱚ ᱟᱵᱚᱨᱮᱱ ᱚᱱᱟᱛᱮ ᱦᱩᱞᱜᱟᱹᱨᱤᱭᱟᱹ᱾ ᱱᱚᱣᱟ ᱦᱩᱞ ᱠᱚ ᱮᱦᱚᱵ ᱠᱮᱫᱟ ᱟᱨ ᱱᱩᱠᱩ ᱱᱚᱸᱰᱮ ᱠᱷᱚᱡ ᱠᱚ ᱞᱟᱜᱟ ᱠᱮᱫ ᱠᱚᱣᱟ ᱟᱨ ᱚᱱᱟ ᱩᱱᱠᱩ ᱛᱚᱠᱚ ᱞᱟᱹᱲᱦᱟᱹᱭ ᱛᱟᱯᱟᱢ ᱚᱱᱠᱟ ᱦᱩᱭᱱᱟ ᱩᱱ ᱥᱚᱢᱚᱭ ᱩᱱᱠᱩ ᱤᱝᱨᱮᱡᱽ ᱥᱚᱨᱠᱟᱨ ᱫᱚ ᱢᱤᱜᱴᱮᱱ ᱚᱲᱟᱜ ᱠᱚ ᱵᱮᱱᱟᱣ ᱞᱮᱫᱟ ᱟᱞᱮ ᱯᱟᱠᱩᱲ ᱰᱤᱥᱴ, ᱴᱨᱤᱠ ᱨᱮᱜᱮ ᱢᱮᱱᱟᱜᱼᱟ ᱢᱤᱫᱴᱮᱱ ᱢᱟᱨᱴᱤᱞᱳ ᱴᱟᱣᱟᱨ ᱛᱚ ᱚᱸᱰᱮ ᱠᱚ ᱩᱠᱩ ᱠᱟᱛᱮᱫ ᱠᱩ ᱚᱸᱰᱮ ᱠᱷᱚᱡ ᱠᱚ ᱟᱠᱨᱚᱢᱚᱱᱮᱫ ᱠᱟᱱ ᱛᱟᱦᱮᱱᱟ ᱟᱫᱚ ᱚᱱᱟ ᱵᱟᱨᱦᱮ ᱠᱷᱚᱱ ᱟᱵᱚᱨᱮᱱ ᱦᱩᱞᱜᱟᱹᱨᱤᱭᱟᱹ ᱠᱚ ᱚᱸᱰᱮ ᱠᱚ ᱞᱟᱹᱲᱦᱟᱹᱭ ᱠᱟᱱ ᱛᱟᱦᱮᱸᱱᱟ ᱟᱫᱚ ᱚᱱᱟ ᱠᱚᱦᱚᱸ ᱱᱮ ᱛᱚ ᱢᱮᱱᱟᱜ ᱜᱮᱭᱟ ᱚᱸᱰᱮ ᱢᱤᱫᱴᱮᱡ ᱯᱟᱨᱠ ᱠᱚ ᱵᱮᱱᱟᱣ ᱠᱟᱫᱟ ᱟᱫᱚ ᱚᱱᱟ ᱢᱤᱫᱴᱮᱡ ᱮᱛᱤᱦᱟᱥᱤᱠ ᱡᱟᱭᱜᱟ ᱞᱮᱠᱟᱛᱮ ᱦᱚᱲ ᱠᱚᱠᱚ ᱦᱤᱡᱩᱜ ᱜᱮᱭᱟ ᱯᱟᱹᱠᱩᱲ ᱯᱟᱨᱠ ᱛᱮ ᱾ ᱧᱮᱞ ᱞᱟᱹᱜᱤᱫ ᱟᱨ ᱢᱤᱫᱴᱮᱡ ᱜᱷᱮᱨᱟᱣ ᱠᱟᱫᱟ ᱠᱚ ᱢᱤᱫᱴᱮᱡ ᱱᱚᱣᱟ ᱫᱚ ᱟᱵᱚᱨᱮᱱ ᱦᱩᱞᱠᱩᱠᱩ ᱱᱚᱸᱰᱮ ᱠᱚ ᱞᱟᱹᱲᱦᱟᱹᱭ ᱞᱮᱱᱟ ᱱᱚᱣᱟ ᱠᱚ ᱡᱟᱭᱜᱟ ᱚᱝᱠᱟ ᱠᱚ ᱱᱤᱛᱳᱜ ᱦᱟᱹᱵᱤᱡ ᱠᱚ ᱨᱟᱹᱠᱷᱤ ᱡᱚᱜᱟᱣ ᱠᱟᱫᱟ᱾ ᱟᱫᱚ ᱡᱟᱦᱟᱸ ᱛᱤᱥ ᱵᱮᱱ ᱦᱤᱡᱩᱜ ᱠᱷᱟᱡ ᱜᱚᱝᱠᱮ ᱱᱚᱣᱟ ᱠᱚ ᱡᱟᱭᱜᱟ ᱛᱷᱚᱲᱟ ᱜᱟᱱ ᱧᱮᱞ ᱤᱫᱤ ᱛᱚᱨᱟᱭ ᱵᱮᱱ ᱛᱷᱚᱲᱟ ᱵᱮᱱ ᱩᱭᱦᱟᱹᱨᱟ ᱤᱱᱟᱹ ᱫᱚ ᱾
ᱦᱮᱸ ᱜᱚᱝᱠᱮ ᱟᱹᱰᱤ ᱟᱹᱰᱤ ᱱᱟᱯᱟᱭ ᱟᱹᱰᱤ ᱱᱟᱜ ᱟᱹᱰᱤ ᱟ ᱰᱤ ᱟᱭᱢᱟ ᱟᱭᱢᱟ ᱥᱟᱨᱦᱟᱣ, ᱟᱹᱰᱤ ᱱᱟᱯᱟᱭ ᱠᱟᱛᱷᱟ ᱜᱮᱵᱮᱱ ᱨᱚᱲ ᱠᱟᱜᱼᱟ ᱡᱟᱜᱮ ᱩᱱᱟᱹᱜ ᱩᱱᱟᱹᱜ ᱮᱴᱟᱜ ᱚᱱᱟ ᱱᱤᱭ ᱡᱟᱱᱠᱟᱨᱤ ᱵᱟᱝ ᱛᱟᱦᱮᱸ ᱠᱟᱱᱟ᱾ ᱦᱮᱸ ᱡᱟᱠ ᱟᱵᱮᱱ ᱚᱱᱟ ᱥᱩᱨ ᱥᱩᱯᱩᱨ ᱨᱮᱱ ᱟᱵᱮᱱ ᱫᱟᱜ ᱡᱟᱥᱴ ᱞᱟᱜᱟᱣᱮᱱ ᱛᱮ ᱟᱹᱰᱤ ᱟᱹᱰᱤ ᱠᱟᱛᱷᱟ ᱞᱤᱧ ᱟᱸᱡᱚᱢ ᱠᱮᱜᱼᱟ ᱟᱵᱮᱱᱟᱜ ᱢᱚᱪᱟ ᱠᱷᱚᱱᱟᱜ᱾ ᱦᱮᱸ ᱟᱞᱮ ᱫᱚ ᱟᱯᱮ ᱠᱷᱚᱱᱟᱜ ᱫᱚ ᱟᱹᱰᱤ ᱥᱟᱺᱜᱤᱧ ᱫᱤᱥᱚᱢ ᱨᱮᱱ ᱥᱟᱱᱛᱟᱲ ᱵᱚᱭᱦᱟ ᱛᱚ, ᱩᱱᱟᱹᱜ ᱮᱠᱴᱟ ᱚᱱᱟ ᱫᱤᱠ ᱚᱱᱟ ᱱᱤᱭᱮ ᱵᱟᱰᱟᱭ ᱵᱟᱹᱱᱩᱜᱼᱟ, ᱡᱟᱜᱮ ᱟᱯᱮ ᱫᱚ ᱟᱹᱰᱤ ᱥᱟᱢᱱᱮ ᱨᱮᱱ ᱠᱟᱱᱟ ᱯᱮ ᱟᱹᱰᱤ ᱱᱟ ᱯᱟᱭ ᱟᱵᱤᱱᱟᱜ ᱠᱟᱛᱷᱟ ᱟᱸᱡᱚᱢ ᱠᱟᱛᱮᱫ ᱞᱤᱧ ᱵᱩᱡᱷᱟᱹᱣ ᱠᱮᱫᱟ᱾
ᱦᱳᱭ ᱟᱫᱚ ᱜᱚᱢᱠᱮ ᱡᱟᱦᱟᱸ ᱛᱤᱨᱮ ᱥᱚᱢᱚᱭ ᱚᱠᱛᱚ ᱵᱮᱱ ᱧᱟᱢᱟ, ᱛᱚᱵᱮ ᱟᱞᱮ ᱯᱟᱦᱴᱟ ᱥᱮᱫ ᱦᱚᱸ ᱦᱤᱡᱩᱜ ᱵᱮᱱ᱾ ᱟᱨ ᱛᱷᱚᱲᱟ ᱜᱟᱱ ᱧᱮᱞ ᱤᱫᱤ ᱵᱮᱱ, ᱟᱨ ᱚᱱᱠᱟᱜᱮ ᱦᱩᱞ ᱢᱟᱦᱟ ᱚᱠᱛᱚ ᱨᱮ ᱛᱤᱨᱤᱥ ᱡᱩᱱ ᱥᱚᱢᱚᱭ ᱜᱚᱴᱟ ᱯᱚᱱᱚᱛ ᱠᱷᱚᱱ ᱠᱚ ᱦᱤᱡᱩᱜᱼᱟ, ᱟᱫᱚ ᱡᱩᱫᱤ ᱥᱚᱢᱚᱭ ᱵᱮᱱ ᱧᱟᱢ ᱠᱷᱟᱡ ᱟᱵᱮᱱ ᱦᱚᱸ ᱦᱟᱹᱡᱩᱜ ᱵᱮᱱ ᱟᱨ ᱛᱷᱚᱲᱟ ᱱᱟᱣᱟ ᱡᱟᱭ ᱜᱟᱨ ᱨᱮ ᱱᱟᱣᱟ ᱦᱚᱲ ᱥᱚᱸᱜᱮ ᱧᱟᱯᱟᱢ ᱵᱮᱱ, ᱡᱮᱞᱮᱠᱟ ᱵᱷᱮᱜᱟᱨ ᱵᱷᱮᱜᱟᱨ ᱯᱚᱱᱚᱛ ᱨᱮ ᱵᱷᱮᱜᱟᱨ ᱵᱷᱮᱜᱟᱨ ᱥᱟᱱᱛᱟᱲ ᱠᱩ ᱢᱮᱱᱟᱜ ᱵᱚᱱ ᱜᱮᱭᱟ ᱢᱤᱫ ᱥᱟᱱᱛᱟᱲ ᱠᱟᱱ ᱜᱮᱭᱟᱵᱩᱱ ᱦᱮᱸ ᱠᱤᱱᱛᱩ ᱛᱷᱚᱲᱟ ᱜᱟᱱ ᱟᱵᱚᱣᱟᱜ ᱟᱹᱲᱟᱹ ᱠᱚ ᱥᱟᱵᱟᱫ ᱠᱚ ᱛᱷᱚᱲᱟ ᱨᱚᱲ ᱠᱚ ᱯᱟᱞᱮ ᱛᱷᱚᱲᱟ ᱠᱤᱱ ᱠᱟᱹᱴᱤᱡ ᱦᱟᱱᱛᱮ ᱱᱟᱛᱮᱜ ᱛᱟᱵᱚᱱᱟ, ᱟᱫᱚ ᱪᱤᱠᱟᱹᱭᱟᱢ ᱥᱟᱱᱛᱟᱲ ᱢᱟᱵᱚᱱ ᱥᱟᱱᱛᱟᱲ ᱠᱟᱱ ᱜᱤ ᱢᱟᱭᱟᱢ ᱦᱚᱲ ᱠᱟᱱᱟ ᱵᱩᱱ ᱟᱫᱚ ᱛᱷᱚᱲᱟ ᱜᱟᱱ ᱡᱟᱜᱟᱣ ᱠᱤ ᱦᱟᱸᱜ ᱥᱟᱭᱤᱰ ᱨᱮ ᱢᱮᱱᱟᱜ ᱵᱩᱱ ᱛᱮ ᱮᱴᱟᱜ ᱵᱷᱮᱜᱟᱨ ᱵᱷᱮᱜᱟᱨ ᱨᱮ ᱱᱚᱛᱮ ᱜᱟᱱ ᱛᱷᱚᱲᱟ ᱨᱟᱹᱲ ᱟᱹᱲᱟᱹ ᱠᱩ ᱛᱷᱚᱲᱟ ᱵᱚᱫᱚᱞ ᱧᱚᱜ ᱠᱟᱱᱟ ᱵᱚᱱ ᱥᱮ ᱪᱮᱫ ᱜᱚᱝᱠᱮ?
ᱦᱮᱸ ᱜᱚᱢᱠᱮ, ᱚᱱᱟ ᱫᱚ ᱟᱹᱞᱤᱧᱟᱜ ᱢᱮᱱᱫᱚ ᱚᱱᱟ ᱫᱚ ᱩᱱᱟᱹᱜ ᱮᱠᱴᱟ ᱚᱥᱩᱵᱤᱫᱟ ᱫᱚ ᱵᱟᱭ ᱮᱢ ᱛᱟᱵᱚᱱᱟ ᱟᱵᱚ ᱱᱤᱭᱟᱹ ᱵᱩᱡᱽ ᱞᱟᱜᱟᱣ ᱵᱚᱱᱟ ᱟᱵᱚ ᱫᱚ ᱢᱤᱫ ᱢᱟᱭᱟᱢ ᱨᱮᱱ ᱦᱚᱲ ᱠᱟᱱᱟ ᱵᱚᱱ, ᱢᱮᱱᱫᱚ ᱟᱵᱚ ᱡᱟᱦᱟᱸᱭ ᱵᱤᱨ ᱥᱤᱫᱩᱼ ᱠᱟᱹᱱᱦᱩ ᱥᱮ ᱚᱱᱟ ᱥᱟᱶᱛᱮ ᱡᱟᱦᱟᱸ ᱛᱤᱱᱟᱹᱜ ᱦᱚᱲ ᱠᱚ ᱞᱟᱹᱲᱦᱟᱹᱭ ᱞᱮᱫ ᱠᱚ ᱥᱮ ᱥᱟᱹᱦᱤᱫ ᱞᱮᱱ ᱩᱱᱠᱩ ᱠᱚ ᱟᱵᱚ ᱠᱷᱟᱹᱛᱤᱨ ᱢᱟᱭᱟᱢ ᱞᱤᱜᱤ ᱥᱮ ᱟᱵᱚᱣᱟᱜ ᱩᱱᱠᱩ ᱢᱮᱱ ᱜᱟᱱᱚᱜᱼᱟ ᱩᱱᱠᱩᱣᱟᱜ ᱢᱟᱭᱟᱢ ᱨᱮᱱ ᱜᱮ ᱟᱵᱚ ᱫᱚ ᱠᱟᱱᱟ ᱵᱚᱱ᱾
ᱦᱳᱭ ᱦᱳᱭ᱾
ᱚᱱᱟ ᱛᱮᱞᱤᱧ ᱢᱮᱱᱟ, ᱱᱚᱣᱟ ᱡᱤᱱᱤᱥ ᱫᱚ ᱟᱵᱚ ᱥᱟᱱᱛᱟᱲ ᱢᱟᱱᱮ ᱢᱚᱱᱮ ᱨᱮ ᱫᱚᱦᱚ ᱠᱟᱛᱮᱫ ᱥᱮ ᱡᱤᱣᱤ ᱨᱮ ᱛᱷᱟᱯᱚᱱ ᱠᱟᱛᱮᱫ ᱱᱚᱜᱼᱚᱭ ᱱᱟ ᱡᱤᱱᱤᱥ ᱠᱚ ᱡᱩᱫᱤ ᱟᱵᱚ ᱦᱟᱯᱮᱱ ᱫᱤᱱ ᱦᱟᱹᱵᱤᱡ ᱱᱩᱠᱩ ᱞᱟᱹᱜᱤᱫ ᱛᱮ ᱟᱵᱚ ᱢᱤᱫ ᱵᱮᱲᱟ ᱥᱚᱢᱚᱭ ᱠᱟᱛᱮᱫ, ᱵᱟᱦᱟ ᱢᱟᱞᱟ ᱟᱨᱟᱣ ᱠᱟᱛᱮ, ᱡᱩᱫᱤ ᱵᱚᱱ ᱚᱱᱠᱟ ᱵᱚᱱ ᱠᱟᱹᱢᱤ ᱦᱚᱨᱟ ᱵᱚᱱ ᱞᱟᱦᱟ ᱤᱫᱤᱭᱟ ᱥᱮᱵᱚᱱ ᱫᱚᱦᱚ ᱤᱫᱤᱭᱟ ᱢᱟᱱᱮ ᱟᱹᱰᱤ ᱜᱮ ᱟᱹᱞᱤᱧᱟᱜ ᱞᱟᱹᱭ ᱞᱮᱠᱟ ᱛᱮᱫᱚ ᱟᱹᱰᱤ ᱜᱮ ᱱᱟᱯᱟᱭ ᱠᱚᱣᱟ᱾
ᱦᱳᱭ ᱦᱳᱭ ᱦᱳᱭ ᱦᱮᱸ ᱵᱩᱡᱷᱟᱹᱣ ᱠᱮᱫᱟᱞᱤᱧ ᱟᱵᱮᱱᱟᱜ ᱠᱟᱛᱷᱟ ᱡᱮ ᱞᱮᱠᱟ ᱛᱤᱨᱤᱥ ᱡᱩᱱ ᱛᱤᱨᱤᱥ ᱡᱩᱱ ᱚᱠᱛᱚ ᱦᱤᱞᱳᱜ ᱜᱚᱝᱠᱮ ᱧᱮᱞ ᱫᱟᱵᱚᱱ, ᱱᱮᱛᱟᱨ ᱫᱚ ᱛᱤᱨᱤᱥ ᱡᱩᱱ ᱫᱚ ᱢᱤᱫᱴᱮᱱ ᱢᱟᱦᱟ ᱠᱟᱱᱟ᱾ ᱥᱤᱫᱩ-ᱠᱟᱱᱦᱩ ᱢᱟᱭᱟᱢ ᱜᱚᱦᱟ ᱠᱤᱱ ᱮᱢ ᱞᱮᱫ, ᱚᱱᱟ ᱨᱮᱭᱟᱜ ᱫᱤᱥᱟᱹ ᱢᱟᱦᱟ ᱠᱟᱱᱟ᱾ ᱞᱮᱠᱤᱱ ᱱᱤᱛ ᱱᱮᱛᱟᱨ ᱫᱚ ᱱᱟᱦᱟᱜ ᱞᱮᱠᱟ ᱫᱚ ᱵᱟᱵᱚᱱ ᱢᱟᱱᱟᱣ ᱮᱫ ᱠᱟᱱᱟ᱾ ᱱᱮᱛᱟᱨ ᱫᱚ ᱥᱤᱫᱩ ᱠᱟᱹᱱᱦᱩ ᱦᱩᱞ ᱢᱟᱦᱟ ᱫᱚ ᱱᱮᱛᱟᱨ ᱫᱚ ᱩᱛᱥᱚᱵᱽ ᱞᱮᱠᱟ ᱵᱚᱱ ᱢᱟᱱᱟᱣᱮᱫ ᱠᱟᱱᱟ᱾ ᱡᱟᱦᱟᱸ ᱡᱟᱭᱜᱟ ᱨᱮᱵᱤ ᱪᱷᱟᱯᱟᱹᱨᱤ ᱰᱟᱱᱥ ᱯᱨᱳᱜᱨᱟᱢ ᱠᱚᱠᱚ ᱦᱩᱭ ᱦᱚᱪᱚᱭᱮᱫᱼᱟ᱾ ᱠᱤᱱᱛᱩ ᱟᱹᱞᱤᱧᱟᱜ ᱱᱚᱡᱚᱨ ᱛᱮᱫᱚ ᱱᱚᱣᱟ ᱠᱚᱫᱚ ᱵᱟᱝ ᱵᱷᱟᱹᱜᱮᱭᱟ᱾ ᱥᱮ ᱚᱱᱠᱟ ᱱᱟᱜ ᱤᱱᱴᱟᱨᱴᱮᱱᱢᱮᱱᱴ ᱞᱮᱠᱟᱱ ᱡᱤᱱᱤᱥ ᱥᱮ ᱢᱚᱱᱚᱨᱚᱧᱡᱚᱱ ᱢᱮᱱ ᱞᱮᱠᱟᱱ ᱡᱤᱱᱤᱥ ᱠᱚ ᱦᱩᱭ ᱦᱚᱪᱚᱭᱼᱟ᱾ ᱱᱚᱣᱟ ᱦᱚᱸ ᱵᱟᱝ ᱥᱟᱡᱟᱜ ᱠᱟᱱᱟ ᱱᱚᱣᱟ ᱥᱤᱫᱩᱼ ᱠᱟᱹᱱᱦᱩ ᱦᱩᱞ ᱢᱟᱦᱟ ᱫᱤᱱ ᱨᱮ ᱞᱮᱠᱟ᱾ ᱟᱵᱚ ᱫᱚ ᱱᱚᱣᱟ ᱫᱚ ᱢᱤᱫᱴᱮᱱ ᱫᱤᱥᱟᱹ ᱫᱚᱦᱚᱭ ᱡᱟᱹᱨᱩᱲ ᱠᱟᱱ ᱛᱟᱵᱚᱱᱟ ᱠᱤ ᱦᱩᱞᱜᱟᱹᱨᱭᱟᱹ ᱠᱚ ᱟᱠᱚᱣᱟᱜ ᱟᱠᱚ ᱢᱟᱭᱟᱢ ᱠᱚ ᱡᱚᱨᱚ ᱞᱟ-ᱟ᱾ ᱟᱵᱚ ᱠᱷᱟᱹᱛᱤᱨ ᱛᱮ ᱤᱱᱟᱹᱜ ᱞᱟᱹᱲᱦᱟᱹᱭ ᱛᱟᱯᱟᱢ ᱱᱩᱠᱩ ᱟᱵᱩ ᱞᱟᱹᱜᱤᱫ ᱠᱚ ᱜᱚᱡ ᱜᱚᱯᱚᱡ ᱱᱟ ᱠᱚ ᱟᱨ ᱱᱤᱛᱚᱜ ᱚᱱᱟ ᱤᱭᱟᱹᱛᱮ ᱟᱵᱚ ᱱᱤᱛᱚᱜ ᱥᱟᱱᱛᱟᱲ ᱠᱚ ᱱᱤᱛᱚᱜ ᱢᱮᱱᱟᱜ ᱵᱚᱱᱟ ᱟᱨ ᱟᱹᱰᱤ ᱜᱚᱨᱚᱵᱽ ᱥᱟᱹᱞᱤᱡ ᱵᱚᱱ ᱢᱮᱱ ᱫᱟᱲᱮᱭᱟᱜᱼᱟ, ᱦᱮᱸ ᱟᱵᱚ ᱥᱟᱱᱛᱟᱲ ᱦᱚᱸ ᱱᱚᱣᱟ ᱫᱤᱥᱚᱢ ᱥᱟᱹᱫᱷᱤᱱᱚᱜ ᱞᱟᱹᱜᱤᱫ ᱟᱹᱰᱤ ᱞᱟᱹᱴᱩ ᱡᱳᱜᱽᱫᱟᱱ ᱵᱚᱱ ᱮᱢ ᱠᱟᱫᱟ᱾
ᱦᱮᱸ ᱜᱚᱢᱠᱮ ᱦᱮᱸ ᱜᱚᱢᱠᱮ ᱟᱹᱰᱤ ᱟᱹᱰᱤ ᱟᱹᱰᱤ ᱟᱭᱢᱟ ᱟᱭᱢᱟ ᱥᱟᱨᱦᱟᱣ ᱟᱨ ᱟᱞᱟᱝ-ᱟᱜ ᱱᱚᱣᱟ ᱴᱟᱭᱤᱢ ᱡᱟᱦᱟᱸ ᱛᱤᱱᱟᱹᱜ ᱠᱚ ᱮᱢᱟᱦᱟᱞᱟᱝ ᱠᱟᱱᱟ᱾ ᱚᱱᱟ ᱴᱟᱭᱤᱢ ᱫᱚ ᱯᱨᱟᱭ ᱢᱩᱪᱟᱹᱫ ᱦᱮᱡ ᱟᱠᱟᱱᱟ ᱟᱨ ᱟᱨ ᱫᱚᱥᱨᱟ ᱛᱮ ᱫᱚᱥᱨᱟ ᱮᱯᱤᱥᱳᱰ ᱨᱮᱞᱟᱝ ᱜᱚᱞᱯᱷᱚᱜᱼᱟ᱾ ᱟᱹᱞᱤᱧ ᱱᱟᱦᱟᱜ ᱞᱤᱧ ᱠᱚᱞᱮᱫᱼᱟ ᱦᱮᱸ
ᱟᱵᱮᱱ ᱦᱟᱸᱜ ᱠᱚᱞ ᱵᱮᱱ ᱚᱯᱷᱞᱟᱭᱤᱱ ᱨᱮ ᱞᱟᱦᱟ ᱴᱚᱯᱤᱠ ᱤᱫᱤ ᱠᱟᱛᱮᱜ ᱞᱟᱝ ᱜᱟᱯᱟᱞ ᱢᱟᱨᱟᱜᱼᱟ᱾ ᱤᱥ-ᱠᱮ ᱵᱟᱫᱽ ᱦᱟᱸᱜ ᱮᱯ ᱨᱮᱞᱟᱝ ᱵᱚᱞᱚᱜᱼᱟ ᱥᱮ ᱪᱮᱫ?
ᱦᱮᱸ ᱜᱚᱝᱠᱮ ᱦᱮᱸ ᱢᱟ ᱴᱷᱤᱠ ᱜᱮᱭᱟ ᱢᱟ ᱢᱩᱪᱟᱹᱫ ᱡᱚᱦᱟᱨ ᱦᱮᱸ᱾
ᱦᱳᱭ ᱜᱚᱢᱠᱮ ᱢᱩᱪᱟᱹᱫ ᱡᱚᱦᱟᱨ᱾